ᱦᱮᱸ ᱪᱮᱫ ᱮᱢ ᱪᱤᱠᱟᱹᱭᱮᱫᱟ?
ᱪᱤᱠᱟᱹ ᱦᱚᱸ ᱵᱟᱝ ᱟᱢᱮᱢ ᱪᱤᱠᱟᱹᱮᱭᱟ?
ᱤᱧᱦᱚᱸ ᱪᱤᱠᱟᱹ ᱦᱚᱸ ᱵᱟᱝ ᱱᱚᱜᱼᱚᱭ ᱛᱷᱚᱲᱟ ᱞᱩᱪᱤ ᱠᱚᱧ ᱡᱚᱢ ᱵᱟᱲᱟ ᱠᱮᱫᱼᱟ, ᱟᱨ ᱫᱩᱲᱩᱵ ᱟᱠᱟᱱᱟᱹᱧ ᱟᱨ ᱤᱧ ᱥᱟᱛᱮ ᱢᱤᱫᱴᱟᱝ ᱢᱤᱫ ᱴᱟᱝ ᱡᱚᱴᱟᱣ ᱢᱮᱱᱟᱜ ᱟᱠᱟᱫᱮᱭᱟ ᱟᱫᱚ ᱵᱟᱱᱟ ᱦᱚᱲ ᱢᱮᱱᱟᱜ ᱞᱤᱧᱟ᱾
ᱚ ᱱᱟᱯᱟᱭ ᱜᱮᱛᱚ᱾
ᱦᱚᱸ ᱱᱤᱛᱚᱜ ᱫᱚ ᱱᱟᱯᱟᱭ ᱜᱮ ᱟᱫᱚ ᱟᱞᱮ ᱥᱮᱫ ᱢᱟ ᱫᱚᱢᱮ ᱨᱤᱢᱤᱞ ᱨᱤᱢᱤᱞ ᱜᱮ ᱧᱮᱞᱚᱜ ᱠᱟᱱᱟ ᱾ᱫᱟᱜ, ᱡᱟᱹᱲᱤᱭᱟᱭ ᱥᱮ ᱪᱤᱠᱟᱹᱭᱟᱭ ᱚᱱᱟᱜᱮ ᱦᱟᱸᱜ ᱫᱚᱲᱠᱟᱣ - ᱫᱚᱲᱠᱟᱣ ᱜᱮ ᱵᱩᱡᱷᱟᱹᱜ ᱠᱟᱱᱟ᱾
ᱦᱮᱸ ᱫᱚ ᱥᱮ ᱱᱚᱛᱮ ᱦᱚᱸ ᱨᱤᱢᱤᱞ ᱟᱠᱟᱫ ᱜᱮᱭᱟᱭ, ᱢᱤᱫ ᱪᱚᱲ ᱧᱩᱨᱩ ᱮᱱᱟ᱾
ᱦᱮᱸᱛᱚ ᱟᱫᱚ ᱟᱢ ᱫᱚᱢ ᱡᱚᱢ ᱠᱟᱫᱟ ᱥᱮ ᱵᱟᱝ?
ᱟᱹᱣᱨᱤᱧ ᱡᱚᱢᱟ ᱤᱥᱤᱱ ᱦᱩᱭᱩᱜᱼᱟ᱾
ᱚ
ᱦᱚᱭ, ᱦᱚᱭ ᱤᱧᱜᱤᱧ ᱤᱥᱤᱱ ᱜᱮᱭᱟ᱾
ᱟᱹᱰᱤ ᱢᱚᱸᱡᱽ ᱤᱥᱤᱱ ᱠᱚᱫᱚ ᱫᱚᱨᱠᱟᱨ ᱠᱟᱱ ᱜᱮᱭᱟ, ᱪᱮᱫ ᱪᱮᱫ ᱠᱚᱢ ᱩᱛᱩ ᱠᱚᱢ ᱵᱟᱲᱟᱭ ᱜᱮᱭᱟ?
ᱩᱛᱩ ᱫᱚ ᱡᱚᱛᱚ ᱨᱚᱠᱚᱢᱟᱜ ᱜᱤᱧ ᱵᱟᱲᱟᱭ ᱜᱮᱭᱟ᱾
ᱦᱮᱸ ᱚᱱᱟ ᱢᱟ ᱵᱷᱟᱜᱤ ᱠᱟᱛᱷᱟ ᱜᱮ ᱦᱮᱸ ᱥᱮ ᱵᱟᱝ ᱾ ᱩᱛᱩ ᱫᱚ ᱥᱮᱬᱟ ᱫᱚᱨᱠᱟᱨ ᱠᱟᱱ ᱜᱮᱭᱟ᱾ ᱦᱮᱸ
ᱦᱩᱸ ᱦᱩᱸ
ᱟᱫᱚ ᱯᱚᱨᱚᱵᱽ ᱯᱟᱛᱟ ᱠᱚ ᱛᱤᱱᱟᱹᱜ ᱮᱢ ᱫᱟᱬᱟ ᱟᱠᱟᱫᱟ?
ᱯᱚᱨᱚᱵᱽ ᱯᱟᱛᱟ ᱫᱚ ᱫᱟᱬᱟ ᱵᱚᱞᱛᱮ ᱫᱚ ᱟᱞᱮ ᱥᱩᱨ ᱨᱮ ᱦᱩᱭᱩᱜ ᱜᱮᱭᱟ ᱵᱳᱨᱚ ᱯᱟᱛᱟ᱾ ᱤᱱᱟᱹ ᱜᱤᱧ ᱧᱮᱞ ᱟᱠᱟᱫᱼᱟ ᱟᱨ ᱪᱷᱟᱛᱟ ᱯᱟᱛᱟ ᱦᱚᱭ᱾ ᱟᱨ ᱟᱯᱮ ᱥᱮᱫ ᱫᱚ ᱪᱮᱫ ᱯᱟᱛᱟ ᱠᱚ ᱦᱩᱭᱩᱜ ᱜᱮᱭᱟ?
ᱟᱞᱮ ᱟᱞᱮ ᱠᱷᱚᱱ ᱫᱚ ᱪᱷᱟᱰᱟ ᱧᱚᱜ ᱨᱮᱜᱮ ᱦᱩᱭᱩᱜ ᱜᱮᱭᱟ, ᱱᱚᱜᱼᱚᱭ ᱚᱲᱜᱚᱸᱫᱟ ᱦᱩᱭᱩᱜᱼᱟ ᱡᱟᱦᱟᱸ ᱫᱚ ᱯᱟᱴᱟᱵᱤᱫᱟᱹ ᱾ ᱠᱚ ᱢᱮᱛᱟᱜᱼᱟ ᱱᱚᱛᱮ ᱠᱷᱟᱺᱫᱤ ᱨᱟᱱᱤ ᱦᱩᱭᱩᱜᱼᱟ ᱾ ᱟᱨ ᱱᱚᱛᱮ ᱵᱩᱨᱩ ᱵᱚᱸᱜᱟ ᱦᱩᱭᱩᱜᱼᱟ, ᱟᱨ ᱵᱷᱟᱵᱽᱱᱤ ᱦᱩᱭᱩᱜᱼᱟ ᱾ ᱢᱟᱱᱮ ᱟᱞᱮ ᱴᱷᱮᱱ ᱦᱚᱸ ᱦᱩᱭᱩᱜ ᱫᱚ ᱦᱩᱭᱩᱜ ᱜᱮᱭᱟ ᱟᱫᱚ ᱫᱚᱢᱮ ᱫᱚ ᱵᱟᱝ ᱥᱩᱨᱟ ᱥᱟᱺᱜᱤᱧ ᱜᱮᱭᱟ ᱾
ᱚᱻ ᱦᱮᱸ ᱯᱟᱥᱮ ᱟᱢ ᱫᱚ ᱪᱮᱫ ᱯᱟᱛᱟ ᱠᱚᱢ ᱧᱮᱞ ᱟᱠᱟᱫ ᱜᱮᱭᱟ?
ᱟᱫᱚ ᱚᱱᱟ ᱡᱟᱦᱟᱸ ᱠᱚ ᱦᱩᱭᱩᱜ ᱜᱮᱭᱟ ᱟᱞᱮᱥᱮᱫ ᱨᱮ ᱡᱚᱛᱚ ᱜᱮ ᱧᱮᱞ ᱦᱩᱭ ᱟᱠᱟᱱᱟ ᱢᱤᱫ ᱵᱟᱨ ᱫᱷᱟᱣ ᱠᱟᱛᱮ ᱫᱚ ᱾
ᱚ ᱦᱮᱸ‌ ᱯᱟᱥᱮ, ᱦᱳᱭᱼᱼ
ᱟᱫᱚ ᱪᱮᱫ ᱠᱚ ᱞᱟᱹᱭᱟᱠᱚ ᱠᱟᱹᱢᱤ ᱠᱚᱫᱚ ᱪᱮᱫ ᱞᱮᱠᱟᱢ ᱞᱟᱦᱟᱭᱮᱫ ᱛᱟᱢᱟ ᱢᱟᱱᱮ, ᱪᱮᱫ ᱠᱚᱢᱼᱼ ᱥᱟᱯᱲᱟᱜ ᱠᱟᱱᱟ ᱟᱫᱚᱼᱼ
ᱥᱟᱯᱲᱟᱣ ᱵᱚᱞᱛᱮ ᱫᱚ ᱱᱚᱜᱼᱚᱭ ᱱᱤᱛᱚᱜ ᱵᱤᱭᱮᱰ ᱞᱟᱹᱜᱤᱫ ᱮᱯᱞᱟᱭ ᱦᱩᱭᱩᱜᱼᱟ ᱾
ᱚᱸ
ᱟᱨ ᱟᱢᱫᱚ ᱪᱮᱫ ᱠᱚᱢ ᱪᱤᱠᱟᱹᱭ ᱜᱮᱭᱟ?
ᱤᱧ ᱦᱚᱸ ᱵᱤᱮᱰ ᱜᱤᱧ ᱠᱚᱨᱟᱣᱮᱫᱼᱟ ᱯᱟᱲᱦᱟᱣ ᱥᱟᱶ ᱤᱧ ᱡᱚᱯᱲᱟᱣ ᱟᱠᱟᱱᱟ ᱾
ᱦᱮᱸ ᱯᱟᱥᱮᱼᱼ
ᱟᱫᱚ ᱱᱚᱝᱠᱟ ᱢᱟᱴᱷᱮ ᱜᱷᱟᱴᱮ ᱠᱟᱹᱢᱤ ᱠᱚᱫᱚ ᱪᱮᱫ ᱠᱚᱢ ᱵᱟᱲᱟᱭᱟ?
ᱡᱚᱛᱚᱱᱟᱜ ᱜᱮ ᱡᱚᱛᱚᱱᱟᱜ ᱜᱮ ᱠᱚᱢ ᱵᱮᱥᱤ ᱫᱩᱧ ᱵᱟᱲᱟᱭ ᱜᱮᱭᱟ ᱾
ᱟᱪᱪᱷᱟ ᱟᱫᱚ ᱱᱚᱣᱟ ᱢᱟᱴᱷ ᱠᱟᱹᱢᱤ ᱠᱚᱫᱚ ᱛᱤᱱᱟᱹᱜ ᱛᱮᱯᱮ ᱞᱟᱦᱟ ᱠᱮᱫᱟ?
ᱱᱤᱛᱚᱜ ᱫᱚ ᱦᱚᱜᱼᱚᱭ ᱪᱟᱨᱟ ᱠᱚ ᱜᱤᱰᱤ ᱵᱟᱲᱟ ᱦᱩᱭᱩᱜ ᱠᱟᱱᱟ ᱦᱩᱲᱩ ᱨᱚᱦᱚᱭ ᱨᱮᱱᱟᱜ ᱾
ᱚ ᱟᱹᱣᱨᱤ ᱯᱮ ᱞᱟᱦᱟ ᱧᱚᱜ ᱫᱚ ᱵᱟᱯᱮ ᱜᱤᱰᱤ ᱠᱟᱜᱼᱟ ᱟᱯᱮ ᱫᱚ?
ᱵᱟᱝᱜᱮ ᱞᱟᱦᱟ ᱵᱟᱨ ᱫᱚ ᱚᱱᱠᱟᱭ ᱫᱟᱜ ᱵᱟᱲᱟ ᱠᱮᱫᱼᱟ ᱛᱚ ᱟᱫᱚᱼᱼ ᱩᱱ ᱥᱚᱢᱚᱭ ᱜᱤᱰᱤ ᱫᱚ ᱵᱟᱝ ᱜᱟᱱ ᱞᱮᱱᱟ ᱾
ᱚ
ᱦᱮᱸ
ᱟᱫᱚ ᱵᱟᱹᱛᱟᱹᱲᱤ ᱵᱟᱯᱮ ᱧᱟᱢ ᱠᱟᱜᱼᱟ ᱵᱟᱝ?
ᱦᱳᱭ, ᱟᱨ ᱵᱟᱹᱫᱽ ᱛᱚᱞᱟ ᱫᱚᱥᱮᱼᱼ ᱠᱟᱹᱴᱤᱡ ᱡᱷᱚᱨᱡᱷᱚᱨᱤᱭᱟᱹ ᱦᱟᱥᱟ ᱵᱟᱝ ᱛᱟᱦᱮᱸ ᱞᱮᱱ ᱠᱷᱟᱱ ᱫᱚ ᱪᱤᱠᱟᱹᱛᱮᱢ ᱜᱤᱰᱤᱭᱟ ᱾
ᱦᱳᱭ ᱚᱱᱟ ᱦᱚᱸ ᱠᱟᱛᱷᱟ ᱠᱟᱱ ᱜᱮᱭᱟ, ᱡᱷᱚᱨ ᱡᱷᱩᱨᱤᱭᱟᱹ ᱦᱟᱥᱟ ᱫᱚ ᱫᱚᱨᱠᱟᱨᱚᱜ ᱜᱮᱭᱟ ᱾
ᱦᱳᱭ ᱟᱨ ᱟᱯᱮ ᱫᱚᱯᱮ ᱛᱤᱱᱟᱹᱜ ᱥᱟᱺᱜᱤᱧ ᱠᱮᱫ ᱛᱮ?
ᱟᱞᱮ ᱦᱚᱸ ᱱᱚᱜᱼᱚᱭᱼᱼ ᱛᱚᱨᱟ ᱠᱚᱫᱚ ᱡᱷᱚᱛᱚ ᱜᱮᱞᱮ ᱜᱤᱰᱤ ᱦᱩᱭᱠᱟᱜᱼᱟ, ᱟᱫᱚ ᱡᱟᱹᱨᱤ ᱵᱟᱹᱫᱽ ᱠᱚᱨᱮ ᱫᱚ ᱫᱟᱜ ᱞᱮᱠᱷᱟᱱ ᱜᱮ ᱚᱱᱟ ᱠᱚᱼᱼ ᱠᱚ ᱫᱚ ᱨᱚᱦᱚᱭ ᱫᱚ ᱜᱟᱱᱚᱜᱼᱟ ᱾
ᱚ ᱦᱮᱸ ᱛᱚ ᱥᱮ ᱾
ᱟᱯᱮ ᱫᱚ ᱵᱩᱨᱩ ᱫᱤᱥᱚᱢ ᱠᱚ ᱵᱟᱹᱱᱩᱜ ᱛᱟᱯᱮᱭᱟ?
ᱵᱟᱝ ᱜᱮ ᱟᱞᱮ ᱫᱚ ᱢᱟᱱ ᱫᱤᱥᱚᱢ ᱦᱚᱲ ᱯᱩᱨᱟᱹ ᱵᱷᱟᱸᱴᱟ ᱜᱮ ᱾
ᱚ ᱟᱪᱪᱷᱟ ᱟᱪᱪᱷᱟ ᱾
ᱦᱳᱭ ᱟᱨ ᱟᱯᱮ ᱟᱯᱮ ᱫᱚ?
ᱟᱞᱮ ᱥᱮᱱ ᱫᱚ ᱢᱮᱱᱟᱜ ᱠᱟᱜᱼᱟ, ᱵᱩᱨᱩ ᱠᱚ ᱢᱮᱱᱟᱜᱼᱟ, ᱵᱤᱨ ᱠᱚ ᱢᱮᱱᱟᱜ ᱾
ᱚ ᱪᱮᱫ ᱠᱚ ᱫᱟᱨᱮ ᱢᱮᱱᱟᱜ ᱜᱮᱭᱟ ᱵᱮᱥᱤ ᱫᱚ?
ᱟᱞᱮ ᱥᱮᱱ ᱫᱚ ᱥᱟᱨᱡᱚᱢ ᱫᱟᱨᱮ ᱡᱚᱛᱚ ᱠᱷᱚᱱ ᱡᱟᱹᱥᱛᱤ ᱢᱮᱱᱟᱜᱼᱟ, ᱚᱱᱟ ᱠᱷᱚᱱ ᱢᱟᱛᱠᱚᱢ ᱢᱮᱱᱟᱜᱼᱟ ᱾ ᱛᱮᱨᱮᱞ ᱛᱟᱨᱚᱯ ᱟᱛᱱᱟᱜᱼᱼ ᱟᱨ ᱥᱟᱱᱟᱢ ᱨᱚᱠᱚᱢᱟᱜ ᱜᱮ ᱢᱮᱱᱟᱜᱼᱟ, ᱡᱟᱦᱟᱸ ᱫᱚ ᱵᱤᱨ ᱫᱟᱨᱮ ᱠᱚᱠᱚ ᱞᱟᱹᱭᱟ ᱾
ᱦᱮᱸ, ᱱᱤᱛᱚᱜ ᱫᱚ ᱪᱮᱫ ᱧᱟᱢᱚᱜ ᱜᱮᱭᱟ ᱵᱤᱨ ᱨᱮ?
ᱱᱤᱛᱚᱝ ᱫᱚ ᱱᱚᱜᱼᱚᱭ ᱤᱭᱟᱹ ᱡᱟᱦᱟᱸ ᱫᱚ ᱠᱤᱛᱟᱹ ᱠᱷᱤᱡᱩᱨ ᱠᱚ ᱞᱟᱹᱭᱟ ᱚᱱᱟ ᱧᱟᱢᱚᱜᱼᱟ ᱾ ᱛᱮᱨᱮᱞ ᱛᱟᱨᱚᱯ ᱧᱟᱢᱚᱜᱼᱟ, ᱛᱮᱨᱮᱞ ᱫᱚ ᱟᱹᱣᱨᱤ ᱡᱚᱜᱼᱟ ᱱᱚᱜᱼᱚᱭ ᱡᱚ ᱠᱚ ᱮᱛᱚᱦᱚᱵ ᱵᱟᱲᱟ ᱟᱠᱟᱱᱟ, ᱟᱢ ᱫᱤᱨᱤ ᱛᱮᱜᱮ ᱵᱤᱞᱤᱜᱼᱟ ᱛᱟᱨᱚᱯᱼᱼ ᱠᱚᱫᱚ ᱵᱤᱞᱤᱭᱮᱱᱟ ᱟᱨ ᱥᱚᱥᱚ ᱠᱚ ᱚᱱᱠᱟ ᱟᱭᱢᱟ ᱡᱚᱢ᱾ ᱠᱚᱜᱮ ᱢᱮᱱᱟᱜᱼᱟ᱾
ᱦᱮᱸ ᱛᱚ ᱥᱮ᱾
ᱢᱟᱴᱷᱟ ᱠᱚ ᱢᱮᱱᱟᱜᱼᱟ ᱪᱩᱨᱟᱹ ᱢᱟᱴᱷᱟ ᱫᱚ ᱫᱚᱢᱮ ᱥᱤᱵᱤᱞᱟ, ᱡᱚᱡᱚ ᱡᱚᱡᱚ ᱵᱩᱡᱷᱟᱹᱜᱼᱟ ᱟᱹᱰᱤ ᱪᱮᱦᱨᱟ ᱥᱤᱵᱤᱞᱟ᱾
ᱚ ᱦᱮᱸ ᱛᱚ ᱥᱮ᱾
ᱟᱨ ᱱᱤᱭᱟᱹ ᱚᱠᱛᱚ᱾ ᱛᱚ ᱵᱤᱨ ᱵᱩᱨᱩ ᱨᱮ ᱫᱚᱢᱮ ᱩᱫ ᱯᱩᱴᱠᱟᱹ ᱡᱟᱱᱟᱢ ᱟᱞᱮ ᱠᱟᱱᱟ ᱟᱫᱚ ᱚᱱᱟ ᱠᱚᱜᱮᱞᱮ ᱛᱩᱢᱟᱹᱞ ᱵᱟᱲᱟᱭᱮᱫᱼᱟ ᱡᱚᱢ ᱫᱟᱞᱮ᱾ ᱟ ᱟᱯᱮ ᱥᱮᱫ ᱫᱚ ᱢᱮᱱᱟᱜ ᱟᱥᱮ ᱵᱟᱝ?
ᱵᱟᱝᱜᱮ ᱟᱞᱮ ᱥᱮᱫ ᱫᱚ ᱵᱤᱨ ᱫᱩᱥᱟᱹᱢ ᱫᱚ ᱵᱟᱝ ᱛᱚ ᱢᱟᱱ ᱫᱤᱥᱟᱹᱢ ᱛᱚ ᱤᱱᱟᱹ ᱠᱷᱟᱹᱛᱤᱨ᱾ ᱛᱮ ᱩᱫ ᱫᱚ ᱵᱟᱱᱩᱜᱼᱟ ᱩᱫ ᱯᱩᱴᱠᱟᱹ ᱦᱮᱸᱻ
ᱟᱯᱮ ᱫᱚ ᱟᱯᱮ ᱫᱚ ᱦᱟᱱᱮ ᱤᱧ ᱪᱮᱫ ᱠᱚ ᱞᱮ ᱜᱚᱰᱟ ᱩᱫ ᱠᱚ ᱵᱟᱝ ᱡᱟᱱᱟᱢ ᱯᱮᱭᱟ ᱢᱩᱪᱤ ᱠᱟᱴᱟ ᱩᱫ ᱠᱚ ᱞᱟᱹᱭ ᱫᱚ᱾
ᱦᱳᱭ ᱚᱱᱟ ᱠᱚ ᱜᱮ ᱟᱫᱚ ᱮᱠᱷᱚᱱ ᱫᱚ ᱟᱨᱤᱭᱟᱜᱼᱟ᱾
ᱚ ᱟᱞᱮ ᱫᱚ ᱚᱱᱟ ᱠᱚᱦᱚᱸ ᱫᱚᱢᱮ ᱵᱩᱞᱩᱝ ᱨᱮ ᱡᱟᱱᱟᱢ ᱟᱞᱮ ᱠᱟᱱᱟ᱾
ᱦᱚ ᱦᱮᱸ ᱛᱚ ᱥᱮ, ᱦᱳᱭ ᱚᱱᱟ ᱠᱚ ᱩᱲ ᱚᱨ ᱛᱩᱫ ᱩᱫ ᱠᱚ᱾ ᱢᱚᱛᱟᱢ ᱩᱫ ᱠᱚ ᱚᱱᱟ ᱠᱚ ᱫᱚ ᱧᱟᱢᱚᱜ ᱜᱮᱭᱟ ᱦᱮᱸ᱾ ᱚᱱᱟ ᱵᱤᱨ ᱨᱮᱱᱟᱜ ᱩᱫ ᱜᱮ ᱵᱟᱝ ᱧᱟᱢᱚᱜᱼᱟ᱾
ᱟᱞᱮ ᱥᱮᱫ ᱫᱚ ᱟᱫᱚ ᱱᱚᱝᱠᱟ ᱱᱤᱛᱚᱝ ᱫᱚ ᱩᱫ ᱯᱩᱴᱠᱟᱹ ᱠᱚ ᱡᱟᱱᱟᱢ ᱡᱟᱱᱟᱢᱚᱜ ᱠᱟᱱ ᱛᱮ ᱥᱮᱛᱟᱜ ᱵᱮᱲᱟ ᱫᱚ ᱚᱱᱟ ᱵᱤᱨ᱾ ᱠᱚᱞ ᱞᱮ ᱥᱮᱸᱫᱽᱨᱟ ᱵᱟᱨᱟᱭᱮᱫᱟ ᱟᱨ ᱱᱚᱝᱠᱟ ᱦᱤᱱᱛᱩᱝ ᱫᱚ ᱡᱚᱢ ᱵᱟᱲᱟ ᱠᱟᱛᱮ ᱟᱫᱚ᱾ ᱡᱟᱜᱮ ᱡᱤᱨᱟᱹᱣ ᱵᱟᱲᱟᱜ ᱠᱟᱱᱟᱞᱮ ᱟᱫᱚ ᱡᱤᱨᱟᱹᱣ ᱚᱠᱛᱚ ᱨᱮᱜᱮ ᱟᱢᱜᱮ ᱟᱨᱤᱧ ᱱᱚᱜᱼᱚᱭ ᱮᱢ ᱯᱷᱳᱱ ᱟᱫᱤᱧ ᱛᱮ ᱟᱫᱤᱧ᱾ ᱨᱚᱯᱚᱲ ᱠᱟᱱᱟ ᱟᱢ ᱥᱟᱶ᱾
ᱦᱮᱸ ᱛᱚ ᱥᱮ ᱦᱮᱸ᱾ ᱟᱨ ᱛᱟᱦᱚᱞᱮ ᱨᱮᱭᱟᱲ ᱵᱟᱲᱟ ᱠᱚᱫᱚ ᱟᱣᱨᱤ ᱛᱚ᱾
ᱵᱟᱝ ᱵᱟᱝ ᱟᱞᱮ ᱫᱚ ᱱᱤᱛᱚᱜ ᱨᱮᱱᱟᱜ ᱵᱟᱞᱮ ᱨᱮᱭᱟᱲᱚᱜᱼᱟ, ᱨᱮᱭᱟᱲ ᱵᱟᱲᱟ ᱛᱮ ᱫᱚ ᱟᱹᱭᱩᱵ ᱜᱚᱫᱚᱜᱼᱟ᱾
ᱦᱚ ᱦᱮᱸ ᱛᱚ ᱥᱮ᱾
ᱥᱟᱨᱟ ᱫᱤᱱ ᱠᱟᱢᱤ ᱵᱟᱲᱟᱭ ᱦᱩᱭᱩᱜᱼᱟ ᱟᱨ ᱵᱤᱨ ᱠᱚᱨᱮ ᱢᱟ ᱚᱱᱮ ᱚᱱᱠᱟ ᱟᱱᱴᱩ ᱡᱷᱟᱱᱴᱩ ᱫᱟᱬᱟ ᱵᱟᱲᱟᱭ ᱦᱩᱭᱩᱜᱼᱟ᱾
ᱦᱮᱸ ᱦᱮᱸ ᱛᱟᱣ ᱛᱤᱨᱮᱢ ᱨᱮᱭᱟᱲᱚᱜᱼᱟ ᱱᱤᱛᱚᱜ ᱨᱮᱭᱟᱲ ᱞᱮᱱ ᱠᱷᱟᱱ ᱟᱨᱚ ᱯᱚᱨᱮ ᱫᱚ ᱦᱟ ᱥᱮᱭ᱾
ᱤᱱᱠᱟᱹ ᱜᱮ ᱵᱩᱡᱷᱟᱹᱜᱼᱟ ᱦᱟᱸᱜ᱾
ᱦᱩᱸ ᱼ
ᱟᱫᱚ ᱚᱱᱟᱛᱮ ᱱᱚᱼᱳᱝᱠᱟ ᱫᱚ ᱥᱮᱛᱟᱜ ᱥᱮᱛᱟᱜ ᱫᱚ ᱵᱟᱝᱞᱮ ᱨᱮᱭᱟᱲ ᱵᱟᱲᱟᱜ ᱜᱮᱭᱟ ᱟᱫᱚ᱾ ᱚᱱᱠᱟ ᱪᱚᱸᱫᱟ ᱵᱟᱥᱟᱝ ᱠᱚ ᱥᱮᱛᱟᱜ ᱥᱮᱛᱟᱜ ᱫᱚ ᱪᱚᱸᱫᱟ ᱵᱟᱥᱟᱝ ᱠᱚ ᱟᱨ ᱚᱱᱟ ᱵᱤᱨ ᱠᱷᱚᱱ ᱩᱫ ᱯᱩᱴᱠᱟᱹ ᱠᱚᱞᱮ ᱦᱟᱞᱟᱝ ᱟᱹᱜᱩ ᱠᱚᱣᱟ ᱤᱱᱟᱹ ᱠᱚ ᱫᱚ ᱤᱥᱤᱱ ᱵᱟᱥᱟᱝ ᱠᱚ ᱦᱩᱭᱩᱜᱼᱟ ᱟᱨ ᱡᱚᱢ ᱵᱟᱲᱟᱭ ᱦᱩᱭᱩᱜᱼᱟ᱾
ᱦᱮᱸ ᱯᱩᱴᱠᱟᱹ ᱫᱚ ᱥᱚᱲᱮ ᱜᱮ ᱵᱷᱟᱜᱤ ᱠᱚ ᱤᱭᱠᱟᱹᱜᱼᱟ ᱵᱟᱝ ᱥᱮ᱾
ᱦᱚᱸ ᱟᱞᱮ ᱛᱚ ᱡᱚᱛᱚ ᱨᱚᱠᱚᱢ ᱜᱮᱞᱮ ᱡᱚᱢ ᱠᱚᱣᱟ, ᱨᱟᱥᱮ ᱦᱚᱸᱞᱮ ᱡᱚᱢ ᱠᱚᱣᱟ ᱟᱨ ᱥᱚᱲᱮ ᱦᱚᱸᱞᱮ ᱡᱚᱢ ᱠᱚᱜᱮᱭᱟ ᱞᱮᱴᱼᱼ ᱞᱮᱴᱚ ᱦᱚᱸᱞᱮ ᱡᱚᱢ ᱠᱚ ᱜᱮᱭᱟ ᱟᱞᱮ ᱫᱚ ᱟᱹᱰᱤ ᱨᱚᱠᱚᱢ ᱠᱟᱛᱮ ᱞᱮ ᱡᱚᱢ ᱠᱚᱣᱟ ᱯᱤᱴᱷᱟᱹ ᱠᱟᱛᱮᱫ ᱦᱚᱸᱞᱮ ᱡᱚᱢ᱾ ᱠᱚᱜᱮᱭᱟ᱾
ᱦᱮᱸ
ᱟᱫᱚ ᱟᱞᱮ ᱫᱚ ᱡᱟᱥᱛᱤ ᱠᱟᱭ ᱛᱮᱞᱮ ᱧᱟᱢ ᱠᱚᱣᱟ ᱛᱚ ᱚᱱᱟ᱾ ᱟᱹᱰᱤ ᱨᱚᱠᱚᱢ ᱞᱮ ᱡᱚᱢ ᱠᱚᱣᱟ ᱟᱫᱚ ᱠᱤᱨᱤᱧ ᱫᱚ ᱢᱤᱫ ᱨᱚᱠᱚᱢ ᱜᱮ ᱡᱚᱢ ᱜᱟᱱᱚᱜᱼᱟ ᱫᱤᱱ ᱦᱚᱸᱛᱳ᱾ ᱚᱠᱟᱨᱮᱢ ᱠᱤᱨᱤᱧᱮᱭᱟ᱾
ᱦᱳᱭ ᱻᱦᱳᱭ
ᱟᱫᱚ ᱦᱤᱡᱩᱜ ᱯᱮ ᱟᱞᱮ ᱥᱮᱫ ᱵᱚᱞᱮ ᱤᱭᱟᱹ ᱡᱚᱢ ᱟᱯᱮ᱾
ᱦᱮᱸ ᱪᱟᱞᱟᱜ ᱦᱩᱭᱩᱜᱼᱟ᱾
ᱡᱟᱜᱮ ᱢᱟᱱᱮ ᱦᱟᱞᱟᱝ ᱠᱟᱛᱮᱫ ᱞᱮ ᱠᱩᱞᱟᱯᱮᱭᱟ ᱾
ᱦᱳᱭ
ᱟᱫᱚ, ᱛᱟᱦᱞᱮ ᱥᱟᱨᱡᱚᱢ ᱥᱟᱠᱟᱢ ᱠᱚ ᱫᱚ, ᱟᱯᱮ ᱫᱚ ᱚᱠᱟ ᱠᱚᱨᱮ ᱯᱮ, ᱧᱟᱢ ᱜᱮᱭᱟ ᱾ ᱠᱤᱨᱤᱧ ᱜᱮᱭᱟ ᱯᱮ?
ᱟᱻᱚ ᱠᱤᱨᱤᱧ ᱜᱮᱭᱟ ᱞᱮ, ᱟᱨ ᱵᱟᱠᱷᱟᱱ, ᱫᱚ ᱚᱱᱠᱟ ᱵᱤᱨ ᱫᱤᱥ ᱥᱚᱢ ᱠᱚᱨᱮ, ᱯᱮᱲᱟ ᱠᱚ, ᱢᱮᱱᱟᱜ ᱠᱚ ᱛᱟᱞᱮᱭᱟ, ᱚᱱᱛᱮ ᱞᱮ ᱪᱟᱞᱟᱜᱼᱟ ᱾ ᱟᱨ, ᱢᱤᱫ ᱵᱟᱨ ᱫᱤᱱ ᱞᱮ, ᱛᱟᱦᱮᱸ ᱠᱟᱛᱮᱫ ᱞᱮ, ᱦᱮᱫ ᱟᱹᱜᱩᱭᱟ ᱾
ᱦᱮᱸᱛᱚ, ᱟᱫᱚ? ᱟᱹᱜ ᱪᱚᱯᱮ ᱥᱟᱺᱜᱤᱧ ᱞᱮᱱᱟ, ᱟᱞᱮ ᱴᱷᱮᱱ ᱠᱷᱚᱱ ᱫᱚ, ᱫᱟᱹᱱᱤᱡ, ᱫᱚᱢᱮ ᱫᱚ, ᱵᱟᱯᱮ ᱥᱟᱺᱜᱤᱧᱼᱟ ᱾ ᱦᱤᱡᱩᱜ ᱯᱮ, ᱟᱞᱮ ᱥᱮᱫ ᱾
ᱦᱮᱸ, ᱦᱳᱭ! ᱪᱟᱞᱟᱣ ᱦᱩᱭᱩᱜᱼᱟ ᱾ ᱚᱱᱠᱟ ᱜᱮ, ᱠᱟᱡᱮ ᱵᱷᱚᱡᱮ, ᱠᱚᱨᱮ ᱜᱮ ᱾ ᱚᱱᱟ, ᱵᱟᱯᱞᱟ ᱵᱷᱟᱸᱰᱟᱱ ᱠᱚᱨᱮ ᱜᱮ ᱛᱚ, ᱟᱨᱚ ᱵᱮᱥᱤ ᱫᱚ,, ᱫᱚᱨᱠᱟᱨᱚᱜᱼᱟ ᱥᱮ ᱾ ᱩᱱ ᱡᱚᱠᱷᱚᱱ ᱜᱮ, ᱦᱮᱸ, ᱦᱳᱭ ᱾
ᱯᱟᱛᱟ ᱫᱚ, ᱵᱟᱢ ᱢᱚᱱᱮᱭᱟᱜ ᱠᱟᱱᱟ ᱾ ᱵᱟᱢ ᱦᱤᱡᱩᱜᱼᱟ, ᱫᱟᱬᱟᱱ ᱫᱚ?
ᱦᱳᱭ, ᱪᱟᱞᱟᱜ ᱦᱩᱭᱩᱜᱼᱟ, ᱚᱱᱟ ᱜᱮ ᱢᱚᱱᱮ, ᱦᱩᱭ ᱟᱠᱟᱱᱟ ᱾
ᱚᱦ, ᱦᱮᱸᱛᱚ, ᱦᱤᱡᱩᱜ ᱢᱮ ᱾ ᱟᱞᱮ ᱦᱚᱸ ᱞᱮ, ᱪᱟᱞᱟᱜ ᱜᱮ, ᱞᱟᱹᱜᱤᱫ ᱜᱮ ᱾ ᱦᱳᱭ ᱦᱳᱭ, ᱫᱚᱢᱮ, ᱮᱠᱫᱚᱢ ᱮᱠᱫᱚᱢ ᱫᱚᱢᱮ, ᱡᱟᱠ ᱡᱚᱢᱚᱠ ᱦᱩᱭᱩᱜᱼᱟ ᱾
ᱦᱳᱭ ᱾ ᱟᱪᱪᱷᱟ ᱾ ᱚᱸᱰᱮ ᱫᱚ, ᱤᱭᱟᱹ ᱵᱩᱨᱩ ᱯᱟᱛᱟ ᱫᱚ, ᱢᱟᱱᱮ ᱵᱚᱸᱜᱟ, ᱵᱚᱸᱜᱟ ᱯᱩᱡᱟᱹ ᱟᱭᱟ ᱛᱚ?
ᱦᱳᱭ ᱦᱳᱭ, ᱵᱚᱸᱜᱟ ᱠᱚ, ᱯᱩᱡᱟᱹ ᱟᱭᱟ, ᱦᱮᱸ! ᱵᱩᱨᱩ ᱵᱚᱸᱜᱟ ᱾
ᱦᱚᱻ ᱾
ᱱᱚᱣᱟ ᱯᱟᱲᱟᱜᱷᱟᱴ ᱨᱮ, ᱫᱚᱢᱮ ᱮᱱᱮᱡ ᱥᱮᱨᱮᱧ ᱦᱩᱭᱩᱜ ᱫᱚ, ᱵᱩᱨᱩ ᱵᱚᱸᱜᱟ ᱠᱷᱚᱱ ᱫᱚ ᱾
ᱦᱮᱸᱻ, ᱪᱮᱫ ᱠᱚ, ᱮᱱᱮᱡ ᱥᱮᱨᱮᱧ?
ᱟᱫᱚ, ᱱᱤᱛᱳᱝ ᱢᱟ, ᱱᱚᱣᱟ ᱯᱟᱛᱟ ᱟᱨ ᱯᱟᱛᱟ ᱞᱟᱸᱜᱽᱲᱮ ᱾ ᱤᱱᱟᱹ ᱜᱮ ᱾
ᱤᱱᱟᱹ ᱜᱮ, ᱦᱳᱭ ᱦᱳᱭ ᱾
ᱱᱤᱛᱚᱝ ᱛᱚ, ᱟᱹᱛᱷᱟᱹᱣᱲᱤ ᱫᱚ, ᱵᱟᱝ ᱜᱟᱱᱚᱜᱼᱟ ᱾ ᱠᱟᱨᱟᱢ ᱾ ᱟᱞᱮ ᱥᱮᱱ ᱫᱚ, ᱠᱟᱨᱟᱢ ᱫᱚ ᱱᱷᱟᱜ ᱵᱟᱝ ᱦᱩᱭᱩᱜᱼᱟ ᱾ ᱟᱫᱚ, ᱟᱞᱮ ᱟᱥᱮ ᱯᱟᱥᱮ ᱫᱚ ᱠᱚ, ᱠᱟᱨᱟᱢᱚᱜ ᱜᱮᱭᱟ ᱾ ᱧᱮᱧᱮᱞ ᱠᱚᱞᱮ, ᱪᱟᱞᱟᱜ ᱜᱮᱭᱟ ᱾ ᱚᱱᱟ ᱠᱚᱨᱮᱱ ᱜᱮ, ᱟᱫᱚ ᱟᱞᱮ ᱟᱛᱳ ᱨᱮᱫᱚ, ᱵᱟᱝ ᱞᱮ ᱠᱟᱨᱟᱢᱚᱜ ᱜᱮᱭᱟ ᱾
ᱚᱻ ᱦᱮᱸ, ᱛᱚ ᱥᱮ ᱾
ᱟᱯᱮ ᱫᱚᱯᱮ, ᱠᱟᱨᱟᱢᱚᱜᱼᱟ?
ᱦᱳᱭ! ᱟᱞᱮ ᱫᱚ ᱞᱮ, ᱠᱟᱨᱟᱢᱚᱜᱼᱟ ᱾
ᱚᱼ ᱟᱢ ᱦᱚᱸ ᱯᱟᱞᱮᱱ ᱮᱢ, ᱦᱟᱹᱨ ᱵᱟᱲᱟ ᱟᱠᱟᱫᱼᱟ, ᱠᱟᱱᱟᱢ ᱠᱚ? ᱚᱻ ᱪᱮᱫ ᱞᱮᱠᱟ ᱪᱚ, ᱵᱩᱡᱷᱟᱹᱜᱼᱟ?
ᱮᱸ ᱟᱹᱰᱤ ᱨᱚᱢᱚᱡᱽ ᱜᱮ, ᱵᱩᱡᱩᱜᱼᱟ ᱾
ᱚᱻ ᱟᱫᱚ, ᱟᱯᱮ ᱫᱚᱯᱮ, ᱠᱚᱨᱟᱣ ᱵᱟᱲᱟ ᱟᱠᱟᱫ ᱾ ᱛᱮ, ᱟᱹᱰᱤ ᱪᱮᱦᱨᱟ ᱯ, ᱞᱟᱹᱭᱮᱫᱟ ᱾ ᱟᱫᱚ, ᱟᱞᱮ ᱢᱟ ᱵᱟᱝᱞᱮ, ᱵᱟᱲᱟᱭᱟ ᱥᱩᱫᱩ ᱧᱮᱧᱮᱞ ᱜᱮᱞᱮ, ᱪᱟᱞᱟᱣ ᱠᱚᱜᱼᱟ ᱾
ᱦᱳᱭ, ᱦᱤᱡᱩᱜ ᱯᱮ, ᱦᱚᱸᱜᱼᱚᱭ ᱛᱚ, ᱵᱷᱟᱫᱚᱨ ᱵᱚᱸᱜᱟ ᱜᱮᱛᱚ ᱠᱚ, ᱠᱟᱨᱟᱢᱚᱜᱼᱟ ᱾ ᱟᱞᱮᱭᱟᱜ ᱫᱚ, ᱤᱸᱫᱟᱹ ᱠᱟᱨᱟᱢ ᱾
ᱚᱻᱟᱪᱪᱷᱟ ᱾ ᱟᱯᱮ ᱥᱮᱱ ᱫᱚ, ᱛᱤ ᱨᱚᱠᱚᱢ ᱠᱟᱨᱟᱢ ᱠᱚ, ᱢᱟᱱᱟᱣᱟ ᱾
ᱤᱸᱫᱟᱹ ᱠᱟᱨᱟᱢ, ᱪᱷᱟᱛᱟ ᱠᱟᱨᱟᱢ, ᱛᱟᱯᱚᱨ, ᱦᱩᱭᱩᱜ ᱠᱟᱱ ᱛᱟᱢᱟ, ᱰᱟᱠ ᱠᱟᱨᱟᱢ, ᱟᱨ, ᱡᱟᱹᱛᱭᱟᱹ ᱠᱟᱨᱟᱢ ᱾ ᱦᱮᱸ ᱾
ᱚᱱᱮ, ᱜᱚᱲᱟ ᱠᱟᱨᱟᱢ ᱥᱮ ᱪᱮᱫ ᱠᱚ, ᱡᱟᱣᱟ ᱠᱟᱨᱟᱢ ᱠᱚ, ᱱᱚᱝᱠᱟ ᱱᱟᱜ ᱠᱚ, ᱢᱮᱱᱟᱜᱼᱟ ᱾
ᱦᱮᱸ ᱦᱮᱸ, ᱚᱱᱟ ᱫᱚ, ᱚᱱᱟ ᱤᱭᱟᱹ, ᱤᱛᱟᱹ ᱤᱭᱟᱹ ᱠᱟᱛᱮᱫ ᱠᱚ, ᱡᱟᱶᱟᱭᱟ ᱚᱱᱟ ᱜᱮ ᱾
ᱚᱻ ᱟᱫᱚ? ᱟᱞᱮ ᱢᱟ, ᱵᱟᱝᱞᱮ ᱠᱟᱨᱟᱢᱚᱜ ᱜᱮᱭᱟ, ᱥᱮ ᱟᱫᱚ ᱠᱟᱨᱟᱢ ᱵᱟᱠᱷᱨᱟ ᱛᱮ ᱫᱚ, ᱫᱚᱢᱮ ᱫᱚ ᱦᱟᱸᱜ ᱵᱟᱹᱧ, ᱵᱟᱲᱟᱭᱟ ᱤᱧ ᱫᱚ ᱾
ᱦᱳᱭ ᱦᱳᱭ, ᱠᱟᱨᱟᱢ ᱦᱚᱸᱛᱚ, ᱟᱹᱰᱤ ᱨᱚᱠᱚᱢ ᱢᱮᱱᱟᱜ ᱥᱮ, ᱰᱟᱺᱜᱩᱣᱟᱹ ᱠᱟᱨᱟᱢ, ᱵᱟᱯᱞᱟ ᱠᱟᱨᱟᱢ,
ᱦᱳᱭ
ᱦᱳᱭ ᱟᱫᱚ ᱟᱞᱮ ᱫᱚ᱾ ᱟᱞᱮ ᱫᱚ ᱰᱟᱹᱜᱟᱹᱣᱟᱹ ᱠᱟᱨᱟᱢ ᱢᱟᱱᱮ ᱰᱟᱹᱜᱟᱹᱣᱟᱹ ᱠᱩᱲᱤ ᱜᱤᱫᱨᱟᱹ ᱜᱮᱠᱚ ᱦᱟᱹᱨ ᱨᱟᱠᱟᱵᱟ ᱫᱟᱹᱲᱣᱟᱹ ᱨᱮ᱾
ᱚᱸ ᱟᱪᱪᱷᱟ ᱟᱫᱚ ᱟᱞᱮ ᱢᱟ ᱚᱱᱟ ᱩᱱᱟᱹᱜ᱾ ᱠᱤᱪᱷᱩ ᱫᱚ ᱵᱟᱝᱞᱮ ᱵᱟᱲᱟᱭᱟ ᱚᱱᱟ ᱵᱷᱟᱜᱤ ᱜᱮᱢ ᱞᱟᱹᱭ ᱟᱹᱫᱤᱧᱟ ᱟᱨᱠᱤ ᱵᱷᱟᱜᱤᱧ ᱵᱩᱡᱷᱟᱹᱣ ᱠᱮᱫᱟ᱾
ᱦᱳᱭ ᱦᱳᱭ ᱦᱮᱸ ᱛᱚ᱾
ᱯᱚᱨᱚᱵᱽ ᱠᱚ ᱵᱟᱯᱮ ᱢᱟᱱᱟᱣ ᱜᱮᱭᱟ᱾
ᱦᱮᱸ ᱥᱚᱨᱦᱟᱭ ᱠᱚᱞᱮ ᱢᱟᱱᱟᱣ ᱜᱮᱭᱟ ᱵᱟᱦᱟ ᱠᱚ᱾
ᱚᱸ ᱟᱪᱪᱷᱟ ᱟᱫᱚ ᱥᱚᱨᱦᱟᱭ ᱫᱚ ᱛᱤᱱᱟᱹᱜ ᱫᱤᱱ ᱯᱮ ᱢᱟᱱᱟᱣ ᱮᱫᱟ ᱱᱮᱛᱟᱨ ᱫᱚ?
ᱱᱮᱛᱟᱨ ᱫᱚ ᱱᱚᱜ-ᱚᱭ ᱢᱚᱲᱮ ᱫᱤᱱ ᱟᱨ ᱟᱞᱮᱭᱟᱜ ᱫᱚ ᱱᱮᱰᱟ ᱥᱮᱨ ᱥᱚᱨᱦᱟᱭ᱾ ᱡᱟᱦᱟᱸ ᱫᱚ ᱫᱤᱥᱚᱢ ᱦᱚᱲ ᱠᱷᱚᱱ ᱵᱟᱨ ᱫᱤᱱ ᱠᱚ ᱱᱮᱰᱟᱭᱟ᱾ ᱦᱳᱭ ᱦᱮᱸ ᱟᱨ ᱟᱯᱮ ᱫᱚ᱾ ᱦᱳᱭ ᱦᱳᱭ ᱟᱨ ᱟᱯᱮ ᱫᱚ᱾
ᱟᱞᱮ ᱫᱚ ᱚᱱᱠᱟ ᱟᱢᱵᱟᱵᱟᱹᱥᱭᱟᱹ ᱥᱚᱨᱦᱟᱭ ᱠᱟᱱ ᱛᱟᱞᱮᱭᱟ᱾ ᱟᱢ ᱟᱞᱮ ᱫᱚ ᱱᱮᱛᱟᱨ ᱫᱚ ᱵᱟᱨᱫᱤᱱ ᱞᱮ ᱢᱟᱱᱟᱣᱮᱫᱼᱟ ᱠᱷᱩᱱᱴᱟᱹᱣ ᱢᱟᱦᱟ ᱟᱨ ᱡᱟᱞᱮ ᱢᱟᱦᱟ᱾ ᱞᱟᱦᱟ ᱞᱮᱠᱟ ᱡᱟᱸᱠ ᱡᱚᱢᱚᱠ ᱚᱱᱟ ᱦᱟᱹᱛᱤ ᱞᱮᱠᱟᱱ ᱥᱚᱨᱦᱟᱭ ᱫᱚ ᱵᱟᱹᱱᱩᱜ ᱟᱠᱟᱜᱼᱟ ᱢᱚᱬᱮ ᱥᱤᱧ ᱢᱚᱬᱮ ᱧᱤᱫᱟᱹ ᱫᱚ᱾
ᱦᱮᱸ ᱦᱮᱸ ᱦᱮᱸ ᱦᱳᱭ᱾
ᱟᱫᱚ ᱟᱯᱮ ᱥᱚᱨᱦᱟᱭ ᱚᱠᱛᱚ ᱫᱚ ᱥᱟᱲᱯᱟ ᱠᱚᱯᱮ ᱮᱱᱮᱡ ᱟ ᱥᱮ ᱵᱟᱝ᱾
ᱵᱟᱝᱜᱮ ᱥᱚᱨᱦᱟᱭ ᱚᱠᱛᱚ ᱫᱚ ᱥᱟᱲᱯᱟ ᱫᱚ ᱵᱟᱝᱞᱮ ᱮᱱᱮᱡᱼᱟ᱾
ᱚ ᱟᱫᱚ ᱟᱭᱢᱟ ᱡᱟᱭᱜᱟ᱾ ᱠᱚᱨᱮ ᱫᱚᱠᱚ ᱟᱫ ᱪᱟᱵᱟ ᱟᱠᱟᱜᱼᱟ ᱟᱞᱮ ᱴᱷᱮᱱ ᱫᱚ ᱢᱮᱱᱠᱷᱟᱱ ᱢᱮᱱᱟᱜ ᱟᱠᱟᱫ ᱜᱮᱭᱟ ᱱᱤᱛᱚᱜ ᱦᱚᱸ ᱟᱞᱮ ᱫᱚ᱾ ᱞᱟᱦᱟ ᱠᱷᱚᱱ ᱥᱚᱨᱦᱟᱭ ᱞᱮ ᱮᱱᱮᱡᱼᱟ ᱟᱨ ᱮᱱᱦᱤᱞᱳᱜ ᱥᱟᱨᱫᱤ ᱦᱤᱞᱳᱜ ᱫᱚᱞᱮ ᱠᱷᱩᱱᱴᱟᱹᱜᱼᱟ᱾ ᱟᱨ ᱡᱟᱞᱮ ᱦᱤᱞᱳᱜ ᱫᱚᱞᱮ ᱡᱟᱞᱮᱭᱟ᱾
ᱦᱮᱸ ᱛᱚᱥᱮ ᱦᱳᱭ ᱟᱞᱮ ᱦᱚᱸᱞᱮ ᱠᱷᱩᱱᱴᱟᱹᱜ ᱜᱮᱭᱟ᱾ ᱟᱨ ᱮᱱᱮᱡ ᱠᱚ ᱦᱩᱭᱩᱜ ᱜᱮᱭᱟ ᱚᱱᱟ ᱥᱟᱲᱯᱟ᱾ ᱮᱱᱮᱡ ᱚᱱᱟ ᱫᱚ ᱵᱟᱝ ᱦᱩᱭᱩᱜ ᱜᱮᱭᱟ᱾
ᱚ ᱟᱪᱪᱷᱟ ᱟᱨ ᱱᱚᱝᱠᱟ ᱵᱟᱦᱟ ᱫᱚ ᱛᱤᱱᱟᱹᱜ ᱫᱤᱱ ᱯᱮ ᱢᱟᱱᱟᱣᱮᱜᱼᱟ᱾
ᱵᱟᱦᱟ ᱦᱚᱸ ᱚᱱᱠᱟᱜᱮ ᱫᱤᱥᱚᱢ ᱦᱚᱲ ᱠᱷᱚᱱ ᱫᱚ ᱟᱞᱮ ᱫᱚ ᱵᱟᱨᱫᱤᱱ ᱯᱚᱨᱮᱜᱮ᱾
ᱚ ᱦᱮᱸᱛᱚ ᱟᱫᱚ ᱟᱹᱰᱤ ᱦᱚᱲ ᱜᱮ᱾ ᱞᱟᱹᱭ ᱫᱟᱹᱧ ᱟᱹᱰᱤ ᱦᱚᱲ ᱜᱮ᱾ ᱮᱢ ᱱᱚᱝᱠᱟ ᱠᱚ ᱫᱳᱞ ᱯᱩᱨᱱᱤᱢᱟ ᱯᱚᱨᱮ ᱠᱚ ᱵᱟᱦᱟ ᱜᱮᱭᱟ ᱟᱯᱮ ᱫᱚ᱾
ᱦᱳᱭ ᱟᱞᱮ ᱦᱚᱸ ᱚᱱᱠᱟ ᱜᱮ ᱯᱩᱨᱱᱤᱢᱟ ᱫᱚᱞᱮ ᱟᱲᱟᱜᱟᱜ ᱜᱮᱭᱟ ᱵᱟᱦᱟ ᱨᱮᱫᱚ ᱟᱨ ᱚᱱᱟ᱾ ᱥᱚᱨᱚᱨᱟᱭ ᱨᱮᱫᱚ ᱟᱢᱵᱟᱵᱟᱹᱥᱭᱟᱹ ᱞᱮ ᱟᱲᱟᱜ ᱟᱜᱼᱟ᱾
ᱚ ᱦᱮᱸᱛᱚ ᱱᱟᱯᱟᱭ ᱜᱮᱭᱟ ᱛᱟᱦᱟᱞᱮ᱾
ᱦᱮᱸ
ᱟᱨ ᱚᱱᱟ ᱪᱷᱟᱲᱟ ᱠᱚᱛᱮ ᱫᱚ ᱱᱚᱣᱟ ᱥᱟᱠᱨᱟᱛ ᱫᱚ ᱚᱠᱟ ᱞᱮᱠᱟ ᱯᱮ ᱢᱟᱱᱟᱣᱟ᱾
ᱦᱮᱸ ᱥᱟᱠᱨᱟᱛ ᱦᱚᱸ ᱵᱷᱟᱜᱤ ᱜᱮᱞᱮ ᱢᱟᱱᱟᱣᱟ ᱟᱯᱮ ᱥᱮᱫ ᱫᱚ ᱪᱮᱫ ᱞᱮᱠᱟ ᱦᱩᱭᱩᱜ ᱜᱮᱭᱟ᱾ ᱥᱟᱠᱨᱟᱛ ᱤᱭᱟᱹᱛᱮ ᱡᱟᱦᱟᱱᱟᱜ ᱯᱟᱛᱟ ᱠᱚ᱾
ᱮᱜ ᱥᱟᱠᱨᱟᱛ ᱤᱭᱟᱛᱮ ᱯᱟᱛᱟ ᱠᱚᱫᱚ ᱚᱱᱠᱟ ᱫᱚ ᱵᱟᱝ ᱦᱩᱭᱩᱜ ᱜᱮᱭᱟ᱾ ᱟᱫᱚ ᱟᱞᱮ ᱫᱚ ᱥᱟᱠᱨᱟᱛ ᱨᱮᱫᱚ ᱚᱱᱮ ᱯᱤᱴᱷᱟᱹ ᱞᱟᱴᱷᱟ ᱠᱚᱜᱮ ᱫᱚᱢᱮ ᱞᱮ ᱡᱚᱢᱟ ᱦᱟᱸᱜ᱾ ᱥᱩᱠᱨᱤ ᱡᱤᱞ ᱠᱚ ᱤᱭᱟᱹ ᱠᱚ ᱯᱤᱴᱷᱟᱹᱭᱟᱞᱮ᱾ ᱟᱫᱚ ᱟᱯᱮ ᱴᱷᱮᱱ ᱫᱚ ᱨᱩᱱᱦᱤ᱾ ᱯᱚᱨᱚᱵᱽ ᱟᱨ ᱠᱟᱱᱴᱷᱟᱲ ᱯᱚᱨᱚᱵᱽ ᱠᱚ ᱪᱮᱠᱟ ᱯᱮ ᱢᱟᱱᱟᱣᱮᱫᱼᱟ᱾
ᱦᱮᱸ ᱵᱷᱟᱜᱤ ᱜᱮ ᱟᱫᱚ ᱚᱱᱟ ᱫᱚ ᱯᱤᱴᱷᱟᱹ ᱞᱟᱴᱷᱟ᱾ ᱠᱟᱱᱴᱷᱟᱲ ᱡᱚᱢ ᱩᱞ ᱡᱚᱢ
ᱟᱫᱚ ᱩᱞ ᱠᱟᱱᱴᱷᱟᱲ ᱠᱚᱫᱚ ᱪᱟᱵᱟᱭᱮᱱᱟ ᱥᱮ ᱢᱮᱱᱟᱜ ᱜᱮᱭᱟ?
ᱵᱟᱝ ᱜᱮ ᱢᱮᱱᱟᱜ ᱜᱮᱭᱟ᱾
ᱚ ᱱᱤᱡᱮ ᱚᱲᱟᱜ ᱨᱮ ᱫᱟᱨᱮ ᱠᱚ ᱢᱮᱱᱟᱜ ᱛᱟᱯᱮᱭᱟ?
ᱦᱮᱸ ᱢᱮᱱᱟᱜ ᱜᱮᱭᱟ ᱚᱲᱟᱜ ᱨᱮᱜᱮ᱾
ᱚᱻ
ᱟᱨ ᱟᱯᱮ ᱫᱚ?
ᱟᱞᱮ ᱫᱚ ᱵᱟᱹᱱᱩᱜ ᱟᱠᱟᱫ ᱛᱟᱞᱮᱭᱟ ᱱᱤᱛᱳ ᱫᱚ᱾
ᱦᱮᱸ ᱛᱚ ᱥᱮ ᱦᱩᱸ᱾
ᱟᱫᱚ ᱱᱚᱝᱠᱟ ᱟᱨᱠᱤ ᱯᱮᱲᱟ ᱠᱚᱴᱷᱮᱱ ᱠᱷᱚᱱ ᱟᱹᱜᱩ ᱵᱟᱲᱟ ᱠᱟᱛᱮᱫ ᱜᱮ ᱡᱚᱢ ᱵᱟᱲᱟᱭᱟᱞᱮ᱾
ᱚ ᱦᱮᱸ ᱛᱚᱥᱮ ᱦᱳᱭ᱾